ᱦᱟᱻᱞᱳ ᱾ ᱦᱮᱸᱻ᱾
ᱡᱚᱦᱟᱨ ᱜᱮ, ᱦᱚᱸᱻ! ᱟᱸᱡᱚᱢᱚᱜ ᱠᱟᱱᱟ ᱾
ᱦᱮᱻ, ᱡᱚᱦᱟᱨ ᱜᱮ, ᱦᱟᱸᱻ ᱾
ᱪᱮᱜ ᱮᱢ ᱪᱤᱠᱟᱹᱭ ᱮᱫᱟ?
ᱪᱮᱫ ᱦᱚᱸ ᱵᱟᱝᱟ ᱾ ᱚᱸᱻ ᱠᱚᱞᱮᱡᱽ ᱥᱮᱫ, ᱥᱮᱱ ᱦᱩᱭ ᱞᱮᱱᱟ ᱾
ᱚᱼ ᱟᱪᱪᱷᱟ ᱾ ᱪᱮᱫ? ᱠᱞᱮᱞᱟᱥ ᱦᱩᱭᱮᱱ ᱛᱟᱯᱮ, ᱛᱟᱦᱚᱞᱮ,
ᱛᱮᱦᱮᱧ ᱫᱚ ᱱᱷᱟᱜ, ᱚᱱᱟᱨᱥ ᱯᱮᱯᱟᱨ, ᱦᱩᱭ ᱞᱮᱱ ᱛᱟᱞᱮᱭᱟ ᱾
ᱚᱻ ᱟᱪᱪᱷᱟ ᱾ ᱢᱤᱫᱴᱮᱝ ᱜᱮ, ᱦᱩᱭᱮᱱ ᱛᱟᱯᱮᱭᱟ?
ᱦᱮᱸ! ᱢᱤᱫᱴᱮᱱ ᱜᱮ, ᱦᱩᱭ ᱟᱠᱟᱱ ᱛᱟᱞᱮᱭᱟ ᱾
ᱫᱟᱜᱟ ᱠᱚᱫᱚ, ᱛᱟᱦᱚᱞᱮ, ᱡᱚᱢ ᱵᱟᱲᱟ, ᱦᱩᱭ ᱟᱠᱟᱱᱟ ᱥᱮ, ᱟᱹᱣᱨᱤ?
ᱫᱟᱠᱟ ᱠᱚᱫᱚ, ᱱᱷᱟᱜ, ᱡᱚᱢ ᱵᱟᱲᱟ ᱫᱚ, ᱟᱹᱣᱨᱤᱭᱟᱜᱼᱟ ᱾ ᱱᱚᱜᱼᱚᱭ ᱠᱚᱞᱮᱡᱽ ᱞᱟᱦᱟ ᱨᱮ, ᱡᱚᱢ ᱠᱟᱛᱮᱜ ᱜᱮ, ᱪᱟᱞᱟᱣ ᱦᱩᱭ ᱞᱮᱱᱟ ᱛᱚ ᱾
ᱫᱟᱜ ᱾
ᱢᱟᱱᱮ, ᱟᱯᱮ ᱫᱚ, ᱪᱮᱫ ᱯᱮ, ᱪᱤᱠᱟᱹᱭᱮᱫᱟ? ᱚᱻ ᱱᱚᱛᱮ ᱫᱚ, ᱱᱷᱟᱜ,
ᱚᱲᱟᱜ ᱠᱚᱨᱮ ᱜᱮ, ᱫᱩᱲᱩᱵ ᱵᱟᱲᱟ ᱦᱩᱭ ᱟᱠᱟᱱᱟ ᱾ ᱱᱤᱛᱚᱜ ᱫᱚ
ᱟᱻᱪᱪᱷᱟ ᱾
ᱳᱸᱻᱦᱚᱸ ᱾
ᱫᱟᱜ ᱠᱮᱫᱟᱭ ᱟᱯᱮ?
ᱦᱮᱸᱻ, ᱱᱚᱛᱮ ᱫᱚ, ᱫᱟᱜ ᱫᱚ ᱱᱷᱟᱜ, ᱵᱟᱭ ᱫᱟᱜ ᱵᱟᱲᱟ ᱭᱮᱫᱟ ᱾
ᱳᱸᱻ ᱟᱞᱮᱥᱮᱫ ᱢᱟᱭ, ᱫᱟᱜ ᱡᱟᱹᱲᱤ ᱭᱮᱜᱼᱟ, ᱫᱤᱱ ᱜᱮ ᱾
ᱟᱻ ᱛᱟᱦᱚᱞᱮ, ᱟᱯᱮᱥᱮᱱ ᱫᱚ, ᱫᱚᱢᱮ ᱡᱟᱹᱲᱤ ᱵᱟᱲᱟᱭᱮᱫ ᱜᱮᱭᱟ ᱾
ᱦᱚᱸᱻ, ᱡᱟᱹᱲᱤ ᱵᱟᱲᱟᱭᱮᱫᱼᱟᱭ ᱾ ᱦᱤᱛᱚᱜ, ᱠᱟᱹᱴᱤᱡ ᱮ, ᱯᱷᱟᱠᱟ ᱟᱠᱟᱜᱼᱟᱭ ᱾
ᱟᱻ ᱦᱟ ᱾
ᱠᱷ-ᱦᱮᱸ ᱾
ᱟᱸ ᱟᱞᱮ ᱥᱮᱱ ᱫᱚ ᱱᱟᱜᱼᱚᱭ ᱫᱟᱜ ᱡᱟᱹᱲᱤ ᱠᱚᱫᱚ ᱦᱟᱸᱜ ᱵᱟᱝ ᱦᱩᱭᱩᱜ ᱠᱟᱱᱟ ᱚᱝᱠᱟ ᱫᱚ᱾
ᱟᱸ ᱟᱪᱪᱷᱟ ᱦᱮᱸᱛᱚ᱾
ᱛᱟᱦᱟᱞᱮ ᱟᱯᱮ ᱫᱚ ᱥᱮᱢ ᱫᱚ ᱪᱟᱥ ᱠᱚᱫᱚ ᱪᱮᱫᱠᱟ ᱨᱚᱦᱚᱭ ᱠᱚ ᱦᱩᱭ ᱵᱟᱲᱟᱜ ᱮᱱᱟ ᱪᱮ ᱵᱟᱝ?
ᱦᱳᱭ ᱫᱚ ᱟᱹᱣᱨᱤ ᱦᱩᱭᱩᱜᱼᱟ, ᱟᱫᱚ ᱢᱟᱱᱮ ᱡᱟᱹᱯᱩᱫ ᱞᱮᱠᱟ ᱫᱟᱜ ᱡᱟᱹᱲᱤ ᱮᱟᱭ ᱛᱚ ᱟᱫᱚ ᱡᱳᱨ ᱧᱚᱜᱼᱮ ᱳᱦ ᱨᱚᱦᱚᱭ ᱦᱩᱭᱩᱜᱼᱟ᱾ ᱛᱮᱭᱟ ᱨᱚᱦᱚᱭ ᱜᱟᱱ ᱠᱟᱱᱟ᱾ ᱡᱳᱨ ᱧᱚᱜᱼᱮ ᱦᱮᱸ ᱡᱳᱨ ᱧᱚᱜᱼᱮ ᱡᱟᱹᱲᱤ ᱞᱮᱠᱷᱟᱱ ᱜᱮ ᱦᱟᱸᱜ ᱠᱷᱟᱱ ᱨᱚᱦᱚᱭ ᱟᱨᱚᱢᱵᱚ ᱜᱚᱫᱚᱜ ᱟ᱾
ᱟᱪᱪᱷᱟ ᱟᱪᱪᱷᱟ
ᱦᱮᱸ ᱟᱯᱮ ᱥᱮᱫ ᱫᱚ?
ᱟᱞᱮ ᱥᱮᱱ ᱫᱚ ᱱᱟᱦᱟᱜ ᱨᱚᱦᱚᱭ ᱠᱚ ᱫᱚ ᱟᱨᱣᱤᱜᱼᱟ ᱱᱚᱜᱼᱚᱭ ᱛᱚᱞᱟ ᱠᱚ ᱞᱮ ᱜᱤᱰᱤ ᱵᱟᱲᱟ ᱠᱟᱜᱼᱟ ᱱᱤᱛᱚᱜ ᱢᱟ ᱱᱚᱜᱼᱚᱭ ᱫᱚᱢᱮ ᱥᱤᱛᱩᱝ ᱮᱫ ᱫᱚᱭ᱾ ᱫᱟᱜ ᱡᱟᱹᱯᱩᱫ ᱜᱮ ᱱᱟᱜ ᱟᱹᱣᱨᱤᱜᱼᱟ ᱟᱫᱚ ᱪᱤᱠᱟᱹᱛᱮ ᱵᱟᱠᱷᱟᱱ ᱛᱚᱞᱟ ᱠᱚ ᱫᱚ ᱜᱟᱱ ᱵᱟᱲᱟ ᱟᱠᱟᱱᱟ᱾
ᱳᱦ ᱦᱮᱸ ᱛᱚ ᱟ ᱢᱟᱱᱮ ᱥᱮᱨᱢᱟ ᱡᱟᱲᱤ ᱵᱷᱚᱨᱥᱟ ᱜᱮ ᱛᱚ, ᱡᱳᱨ ᱧᱚᱜ ᱵᱟᱭ ᱡᱟᱹᱭ ᱞᱮᱠᱷᱟᱱ ᱦᱟᱸᱜ ᱠᱷᱟᱱ ᱨᱚᱦᱚᱭ ᱢᱟ ᱵᱟᱝ ᱜᱟᱱᱚᱜᱼᱟ ᱥᱮ᱾
ᱦᱮᱸ ᱦᱮᱸ ᱦᱮᱸ᱾
ᱦᱩᱸ ᱚᱱᱟ ᱛᱮ ᱜᱮ᱾
ᱦᱮᱸ
ᱦᱩᱸ ᱩᱦ ᱪᱮᱫᱠᱟ ᱢᱟᱱᱮ ᱟᱯᱮ ᱥᱮᱫ ᱫᱚ ᱵᱤᱨ ᱜᱮᱭᱟ ᱥᱮ ᱢᱟᱱᱮ ᱰᱩᱝᱨᱤ ᱠᱚ ᱦᱮᱱᱟᱜᱼᱟ ᱟᱨᱠᱤ ᱢᱟᱱᱮ ᱵᱤᱞᱟᱹᱛ?
ᱟᱞᱮᱥᱮᱱ ᱫᱚ ᱱᱟᱦᱟᱜ ᱵᱤᱞᱟᱹᱛ ᱫᱤᱥᱚᱢ ᱠᱟᱱᱟᱞᱮ᱾
ᱚ ᱢᱟᱱᱮ ᱵᱤᱨ ᱠᱚ ᱫᱚ ᱵᱟᱹᱱᱩᱜᱼᱟ ᱦᱟᱸᱜ ᱠᱷᱟᱱ᱾
ᱦᱮᱸ ᱵᱤᱨ ᱠᱚ ᱫᱚ ᱦᱟᱸᱜ ᱵᱟᱱᱩᱜᱼᱟ ᱟᱞᱮ ᱥᱮᱱ ᱫᱚ᱾
ᱳᱦ ᱦᱮᱸ ᱛᱚ᱾
ᱛᱟᱦᱞᱮ ᱟᱯᱮ ᱫᱚ ᱵᱤᱨ ᱫᱤᱥᱚᱢ ᱠᱟᱱ ᱜᱮᱭᱟ ᱯᱮ?
ᱦᱳᱸ ᱵᱤᱨ ᱜᱮ ᱫᱚᱢᱮ ᱵᱤᱨ ᱦᱮᱱᱟᱜᱼᱟ᱾ ᱢᱟᱱᱮ ᱷᱡᱚᱛᱚ ᱫᱟᱨᱮ ᱜᱮ ᱦᱮᱱᱟᱜᱼᱟ ᱥᱟᱨᱡᱚᱢ, ᱢᱟᱛᱠᱚᱢ, ᱛᱤᱨᱤᱞ, ᱛᱟᱨᱚᱵ, ᱥᱚᱥᱚ, ᱚ ᱡᱚᱢ ᱡᱚᱢ ᱵᱟᱲᱟ ᱟᱠᱟᱫ ᱜᱮᱭᱟᱵᱤᱱ ᱛᱚ ᱛᱮᱨᱮᱞ ᱠᱚ ᱛᱟᱨᱚᱵ
ᱵᱟᱝᱼᱟ ᱚᱱᱟ ᱠᱚ ᱫᱚ ᱦᱟᱸᱜ ᱵᱟᱝ ᱧᱮᱞ ᱦᱩᱭ ᱠᱟᱱᱟ ᱪᱮᱫᱠᱟ ᱛᱮᱨᱤᱞ ᱠᱚ ᱫᱚ ᱦᱟᱸᱜ ᱡᱚᱜᱼᱟ᱾ ᱫᱟᱨᱮ ᱠᱚ ᱦᱟᱸᱜ ᱟᱨ ᱡᱚᱢ ᱦᱚᱸ ᱱᱟᱜ ᱵᱟᱝ ᱡᱚᱢ ᱵᱟᱲᱟ ᱦᱩᱭᱠᱟᱱᱟ᱾
ᱚᱜ ᱟᱯᱮ ᱚᱱᱛᱮ ᱵᱟᱡᱟᱨ ᱠᱚ ᱨᱮ ᱵᱟᱼᱵᱟᱠᱚ ᱟᱠᱷᱨᱤᱧ ᱜᱮᱛᱮ?
ᱟᱫᱚ ᱵᱟᱡᱟᱨ ᱠᱚ ᱨᱮ ᱱᱚᱛᱮ ᱫᱚ ᱩᱱᱟᱹᱜ ᱫᱚ ᱵᱟᱝ ᱧᱟᱢᱚᱜ ᱜᱮᱭᱟ ᱱᱚᱣᱟ ᱵᱟᱡᱟᱨ ᱠᱚ ᱨᱮ ᱫᱚ ᱱᱟᱜ᱾ ᱚᱱᱟ ᱡᱚ ᱠᱚ ᱫᱚ ᱦᱟᱸᱜ ᱛᱤᱨᱤᱞ ᱛᱟᱨᱚᱵ ᱠᱚ ᱫᱚ ᱟᱨ ᱵᱟᱠᱤ ᱤ ᱯᱷᱚᱞ ᱯᱟᱠᱚᱲ ᱠᱚ ᱫᱚ ᱧᱟᱢᱚᱜ ᱜᱮᱭᱟ ᱟᱫᱚ ᱚᱱᱟ ᱛᱤᱨᱤᱞ ᱫᱟᱨᱮ ᱥᱮ ᱱᱟᱜ ᱵᱟᱝ ᱧᱮᱞ ᱦᱩᱭ ᱠᱟᱱᱟ ᱪᱮᱫᱠᱟ ᱡᱚᱜᱼᱟ ᱥᱮ ᱪᱮᱫᱠᱟ ᱥᱤᱵᱤᱞᱟ ᱥᱮ ᱦᱮᱲᱮᱢᱟ,
ᱦᱩᱸ ᱦᱮᱲᱮᱢ ᱜᱮᱭᱟ ᱥᱤᱵᱤᱞ ᱜᱮᱭᱟ᱾ ᱚ ᱟᱪᱪᱷᱟ᱾ ᱦᱮᱸ ᱛᱚ ᱢᱟᱱᱮ ᱥᱚᱥᱚ ᱠᱚ ᱦᱚᱸ ᱵᱟᱹᱵᱤᱱ ᱡᱚᱢ ᱵᱟᱲᱟ ᱠᱟᱜᱼᱟ?
ᱵᱟᱝ ᱵᱟᱝ, ᱚᱱᱟ ᱠᱚ ᱦᱚᱸ ᱵᱟᱝ, ᱵᱟᱝ ᱵᱟᱝ, ᱵᱟᱝ ᱡᱚᱢ ᱵᱟᱲᱟ ᱦᱩᱭ ᱠᱟᱱᱟ᱾
ᱫᱟᱨᱮ ᱦᱚᱸ ᱵᱟᱢ ᱧᱮᱞ
ᱦᱚᱸ ᱱᱟᱜ ᱵᱟᱝ ᱦᱮᱸ ᱡᱚᱢ ᱦᱚᱸ ᱵᱟᱧ ᱡᱚᱢ ᱟᱠᱟᱫᱟ ᱟᱨ ᱫᱟᱨᱮ ᱦᱚᱸ ᱱᱟᱜ ᱵᱟᱹᱧ ᱧᱮᱞ ᱟᱠᱟᱫᱟ ᱚᱱᱟᱫᱚ ᱪᱮᱫ ᱞᱮᱠᱟ ᱫᱟᱨᱮ᱾ ᱟᱫᱚ ᱫᱟᱨᱮ ᱟ ᱥᱮ ᱱᱟᱹᱲᱤᱜᱼᱟ ᱚᱱᱟ ᱫᱚ ᱱᱟᱜ?
ᱫᱟᱨᱮ ᱜᱮ ᱱᱟᱹᱲᱤ ᱫᱚ ᱵᱟᱝ ᱫᱟᱨᱮ ᱟᱜ ᱡᱟᱛ ᱛᱚ ᱜᱮ ᱢᱟᱱᱮ ᱛᱮᱨᱮᱞ ᱦᱚᱸ ᱫᱟᱨᱮᱜᱼᱟ ᱱᱚᱣᱟ ᱢᱟᱛᱠᱚᱢ ᱫᱚ ᱤᱭᱟᱹ ᱪᱩᱦᱟᱹᱭ ᱜᱮᱭᱟ ᱠᱚ ᱾ ᱢᱟᱛᱠᱚᱢ, ᱯᱟᱹᱣᱨᱟᱹᱭ ᱜᱮᱭᱟ ᱠᱚ ᱵᱟᱰᱟᱭ ᱜᱮᱭᱟᱵᱤᱱ?
ᱚ ᱦᱮᱸ ᱦᱮᱸ ᱯᱟᱹᱨᱣᱟᱹ ᱠᱚᱫᱚ ᱦᱟᱸᱜ ᱞᱤᱧ ᱟᱸᱡᱚᱢ ᱵᱟᱲᱟ ᱠᱟᱫᱟ, ᱟᱫᱚ ᱪᱮᱜ ᱨᱮᱱᱟᱜ ᱟᱞᱮ ᱥᱮᱱ ᱢᱮᱱᱟ ᱫᱚᱢᱮ ᱜᱩᱲ ᱠᱚ ᱠᱚᱛᱮ ᱠᱚ ᱯᱟᱹᱨᱣᱟᱹᱭ ᱜᱮᱭᱟ ᱛᱚ ᱟᱫᱚ ᱦᱟᱸᱜ ᱢᱟᱛᱠᱚᱢ ᱯᱟᱹᱨᱣᱟᱹ ᱫᱚ ᱱᱟᱦᱟᱜ ᱵᱟᱹᱞᱤᱧ ᱧᱮᱞ ᱪᱮᱜᱠᱟ ᱦᱟᱸᱜ ᱠᱚ ᱯᱟᱹᱨᱣᱟᱹ ᱵᱟᱲᱟᱭᱟ᱾
ᱚ ᱟᱪᱪᱷᱟ, ᱦᱚᱸ ᱚᱱᱟ ᱱᱚᱣᱟ ᱦᱚᱸᱠᱚ ᱯᱟᱹᱣᱨᱟᱹᱭ ᱜᱮᱭᱟ ᱾ ᱢᱟᱛᱠᱚᱢ ᱦᱚᱸ ᱟᱨᱚ ᱠᱩᱭᱰᱤ ᱚᱱᱟ ᱢᱟᱛᱠᱚᱢ ᱫᱟᱨᱮ ᱠᱷᱚᱱᱟᱜ ᱜᱮ ᱟᱨᱚ ᱠᱩᱭᱰᱤ ᱦᱩᱭᱩᱜᱼᱟ ᱾
ᱟᱪᱪᱷᱟ ᱟᱪᱪᱷᱟ, ᱛᱟᱦᱚᱞᱮ ᱚᱱᱟ ᱠᱩᱭᱰᱤ ᱫᱚᱠᱚ ᱪᱤᱠᱟᱹᱭᱟ?
ᱚᱱᱟ ᱫᱚ ᱞᱮᱱᱟᱠᱚ ᱥᱩᱱᱩᱢ ᱢᱟᱠᱚ ᱾
ᱚ, ᱛᱟᱦᱚᱞᱮ ᱟᱯᱮ ᱫᱚ ᱥᱩᱱᱩᱢ ᱠᱚᱱᱟᱜ ᱵᱟᱯᱮ ᱚᱵᱷᱟᱵᱽ ᱵᱟᱲᱟᱜ ᱠᱟᱱᱟ ᱾
ᱵᱟᱝᱼᱟ᱾
ᱟᱪᱪᱷᱟ, ᱛᱮ ᱱᱟ ᱵᱤᱨ ᱨᱮᱫᱚ ᱦᱮᱸ, ᱞᱮᱵᱤᱱ?
ᱳ ᱢᱟᱱᱮ ᱠᱩᱭᱰᱤ ᱠᱚ ᱦᱟᱞᱟᱝ ᱞᱮᱠᱷᱟᱡ ᱤᱭᱟᱹ ᱞᱮᱱ ᱞᱮᱠᱷᱟᱱ ᱥᱩᱱᱩᱢ ᱠᱚᱫᱚ ᱚᱵᱷᱟᱵᱽ ᱫᱚ ᱵᱟᱝᱼᱟ ᱾ ᱟᱫᱚ ᱢᱟᱱᱮ ᱠᱩᱭᱰᱤ ᱥᱩᱱᱩᱢ ᱫᱚ ᱚᱡᱚᱜ ᱜᱮ ᱱᱟᱯᱟᱭᱟ ᱾
ᱦᱮᱸ ᱦᱮᱸ, ᱦᱮᱸ ᱦᱮᱸ ᱾
ᱚᱨ
ᱚ ᱟᱪᱪᱷᱟ ᱟᱪᱪᱷᱟ ᱟᱪᱪᱷᱟ ᱾ ᱢᱟᱱᱮ ᱚᱱᱟ ᱛᱮᱫᱚ ᱦᱟᱸᱜ ᱩᱛᱩ ᱠᱚᱫᱚ ᱦᱟᱸᱜ ᱵᱟᱝ ᱜᱟᱱᱚᱜᱼᱟ, ᱥᱩᱫᱷᱩ ᱚᱡᱚᱜ ᱞᱤᱜᱤᱫ ᱜᱮ ᱾
ᱦᱳᱭ ᱾
ᱦᱮᱸ, ᱟᱪᱪᱷᱟ ᱾
ᱦᱩᱣᱟᱹ ᱞᱮ ᱪᱟᱥ ᱜᱮᱭᱟ ᱥᱮ ᱛᱩᱲᱤ ᱠᱚ ᱥᱟᱞᱟᱜ ᱾
ᱚ, ᱦᱮᱸ ᱦᱮᱸ᱾
ᱟᱫᱚ ᱚᱱᱟ ᱜᱮ ᱞᱮᱱ ᱠᱟᱛᱮᱜ ᱠᱚᱱᱚ ᱩᱛᱩ ᱵᱟᱲᱟ ᱫᱚ ᱦᱳᱭᱳᱜᱼᱟ ᱚᱱᱟ ᱛᱮᱫᱚ᱾
ᱟᱪᱪᱷᱟ ᱾
ᱛᱟᱱᱮ ᱟᱯᱮ ᱥᱮᱱ ᱢᱟ ᱱᱟᱦᱟᱜ ᱵᱤᱨ ᱫᱤᱥᱚᱢ ᱛᱟᱞᱦᱮ ᱳᱫ ᱯᱩᱴᱠᱟᱹ ᱠᱚᱫᱚ ᱚᱢᱚᱱ ᱵᱟᱲᱟᱜ ᱠᱟᱱᱟ ᱠᱚ ᱥᱮ ᱵᱟᱝᱟ?
ᱦᱩᱸ ᱚᱢᱚᱱᱚᱜ ᱠᱟᱱ ᱜᱮᱭᱟ᱾ ᱛᱚ, ᱟᱞᱮ ᱫᱚ ᱦᱟᱝ ᱫᱚ ᱵᱟᱭ ᱪᱟᱞᱟᱣ ᱠᱟᱱᱟ ᱦᱟᱜᱠᱷᱟᱱ ᱾ ᱢᱮᱱᱟᱜ ᱠᱚᱣᱟ ᱢᱟᱱᱮ ᱚᱢᱚᱱᱚᱜ ᱜᱮᱭᱟ ᱠᱚ ᱫᱚᱢᱮ ᱳᱫ ᱠᱚᱦᱚᱸ ᱛᱟᱯᱚᱨ ᱯᱩᱴᱠᱟᱹ ᱠᱚᱦᱚᱸ ᱫᱚᱢᱮ ᱠᱚ ᱚᱢᱚᱱᱚᱜᱼᱟ ᱾
ᱟᱪᱪᱷᱟ ᱟᱪᱪᱷᱟ ᱟᱪᱪᱷᱟ ᱾
ᱦᱩᱸ᱾
ᱛᱟᱱᱮ ᱚᱝᱠᱟ ᱡᱚᱢ ᱵᱟᱲᱟ ᱠᱚᱫᱚ ᱦᱳᱭᱳᱜ ᱠᱟᱱᱟ ᱥᱮ ᱵᱟᱝ?
ᱡᱚᱢ ᱫᱚ ᱢᱟᱱᱮ ᱱᱤᱭᱟᱹ ᱫᱷᱟ ᱫᱚ ᱟᱹᱣᱨᱤ ᱞᱮ ᱡᱚᱢᱟᱜ ᱦᱟᱜ ᱠᱷᱟᱱ, ᱢᱟᱱᱮ ᱢᱤᱫ ᱫᱤᱱ ᱦᱟᱞᱟᱝ ᱤᱫᱤ ᱞᱮᱜᱟᱭ ᱢᱟ ᱜᱮ ᱵᱟᱨᱭᱟ ᱜᱟᱱ, ᱟᱫᱚ ᱵᱟᱨᱮᱭᱟ ᱜᱟᱱ ᱫᱚ ᱪᱮᱫ ᱦᱳᱭᱳᱜᱼᱟ? ᱟᱫᱚ ᱵᱟᱞᱮ ᱤᱫᱚ
ᱟᱪᱪᱷᱟ ᱟᱪᱪᱷᱟ ᱟᱪᱪᱷᱟ ᱾
ᱩᱸ ᱦᱩᱸ, ᱡᱚᱢ ᱵᱟᱲᱟ ᱠᱟᱜ ᱜᱮᱭᱟᱵᱤᱱ ᱛᱚ ᱯᱩᱴᱠᱟᱹ ᱩᱛᱩ ᱠᱚ?
ᱦᱮᱸ, ᱯᱩᱴᱠᱟᱹ ᱠᱚᱫᱚ ᱱᱟᱜ ᱡᱚᱢ ᱵᱟᱲᱟ ᱦᱩᱭ ᱠᱟᱱᱟ, ᱵᱟᱡᱟᱨ ᱠᱚᱨᱮ ᱦᱟᱸᱜ ᱠᱚ ᱟᱹᱠᱷᱨᱤᱧ ᱵᱟᱲᱟ ᱠᱚᱣᱟ ᱛᱚ ᱩᱱᱜᱮ ᱠᱤᱨᱤᱧ ᱵᱟᱲᱟ ᱦᱳᱭ ᱠᱟᱱᱟ ᱠᱟᱹᱣᱰᱤ ᱛᱮ, ᱵᱟᱠᱷᱟᱱ ᱫᱚ ᱦᱟᱸᱜ ᱟᱞᱮ ᱥᱮᱱ ᱢᱟ ᱵᱤᱨ ᱠᱚ ᱵᱟᱹᱱᱩᱜ ᱟᱹᱱᱤᱡ ᱾ ᱟᱨ ᱩᱱᱠᱩ ᱠᱚᱫᱚ ᱦᱟᱸᱜᱼᱼ ᱧᱮᱞ ᱦᱚᱸ ᱵᱟᱝ ᱧᱮᱞ ᱦᱩᱭ ᱟᱠᱟᱱᱟ ᱪᱮᱫᱠᱟ ᱠᱚ ᱩᱰᱩᱝᱚᱜᱼᱟ ᱦᱟᱸᱜ ᱵᱤᱨ ᱨᱮ? ᱚᱛ ᱠᱷᱚᱱᱟᱜ ᱥᱮ ᱫᱟᱨᱮ ᱨᱮᱠᱚ ᱡᱚᱜᱼᱟ ᱱᱟᱜ ᱵᱟᱝ ᱵᱟᱲᱟᱭ ᱦᱩᱭ ᱠᱟᱱᱟ᱾
ᱵᱟᱝᱟ ᱫᱟᱨᱮ ᱫᱚ ᱵᱟᱠᱚ ᱡᱚᱜᱼᱟ ᱚᱛ ᱠᱷᱚᱱᱟᱜ ᱜᱮ
ᱚ, ᱟᱪᱪᱷᱟ ᱛᱟᱦᱞᱮ ᱩᱱᱠᱩ ᱫᱚᱼᱼ ᱚᱛ ᱠᱷᱚᱱᱟᱜ ᱢᱟᱱᱮ ᱛᱚᱯᱟ ᱠᱚᱜᱼᱟ ᱠᱚ ᱦᱟᱥᱟ ᱨᱮ, ᱥᱮ ᱩᱰᱩᱝ ᱠᱚᱜᱼᱟ ᱠᱚ ᱚᱱᱠᱟ᱾
ᱩᱰᱩᱠᱚᱜᱼᱟ ᱠᱚ ᱧᱮᱞ ᱧᱟᱢ ᱠᱚᱣᱟᱼᱼ ᱚ ᱯᱩᱸᱰ ᱜᱮ ᱢᱟᱱᱮ ᱜᱩᱴᱤ ᱜᱩᱴᱤ ᱜᱩᱴᱤ ᱞᱮᱠᱟ᱾
ᱦᱮᱸ ᱦᱮᱸ ᱦᱮᱸ ᱦᱮᱸ ᱦᱮᱸ᱾
ᱦᱩᱸ, ᱟᱨ ᱩᱫ ᱚᱝᱠᱟ ᱜᱮ ᱧᱟᱢᱚᱜᱼᱟ ᱚᱛᱨᱮ ᱡᱮᱱᱚ ᱵᱟᱝ ᱚᱱᱟ ᱪᱷᱟᱰᱟ ᱠᱚᱜᱼᱟ ᱾ ᱪᱟ ᱠᱟᱠᱼᱼ
ᱦᱮᱸ ᱦᱮᱸ ᱦᱮᱸ ᱾ ᱟᱫᱚ ᱟᱞᱮ ᱫᱚ ᱦᱟᱸᱜ ᱱᱚᱛᱮ ᱛᱚ ᱩᱱᱟᱹᱜ ᱵᱤᱞᱟᱹ ᱫᱤᱥᱚᱢ ᱦᱚᱲ ᱛᱚ ᱦᱟᱸᱜ ᱵᱟᱡᱟᱨ ᱫᱷᱟᱨᱟ ᱧᱚᱜ ᱟᱫᱚᱼᱼ ᱩᱫ ᱯᱩᱴᱠᱟᱹ ᱠᱚᱫᱚ ᱦᱟᱸᱜ ᱵᱟᱝ ᱞᱮ ᱧᱮᱞ ᱟᱠᱟᱫ ᱠᱚᱣᱟ ᱦᱟᱸᱜ ᱡᱚᱢ ᱫᱚᱞᱮ ᱡᱚᱢ ᱵᱟᱲᱟ ᱟᱠᱟᱫ ᱠᱚᱣᱟ ᱢᱟᱱᱮ ᱱᱤᱡᱮᱼᱼ ᱥᱮᱱ ᱠᱟᱛᱮᱫ ᱵᱤᱨ ᱠᱷᱚᱱ ᱦᱟᱞᱟᱝ ᱫᱚ ᱱᱟᱦᱟᱜ ᱵᱟᱞᱮ ᱦᱟᱞᱟᱝ ᱟᱹᱜᱩ ᱵᱟᱲᱟ ᱟᱠᱟᱛᱼᱼ ᱪᱮᱫ ᱠᱟ ᱦᱟᱸᱜ ᱠᱚ ᱢᱚᱱᱚᱜᱼᱟ ᱥᱮᱠᱚ ᱪᱮᱫᱼᱼ ᱚᱱᱟ ᱫᱚ ᱱᱟᱦᱟᱜ ᱵᱟᱞᱮ ᱵᱟᱲᱟᱭᱟ ᱩᱱᱟᱹᱜ ᱫᱚ ᱚᱱᱟᱛᱮᱞᱤᱧ ᱠᱩᱞᱤ ᱠᱮᱫ ᱵᱮᱤᱱᱟ᱾
ᱢᱟᱱᱮ ᱵᱟᱢ ᱵᱟᱲᱟᱭᱟ ᱛᱚ ᱢᱟᱱᱮ ᱵᱟᱲᱟᱭ ᱦᱚᱪᱚ ᱢᱮ ᱢᱟᱱᱮ ᱫᱤᱱ ᱦᱚ ᱵᱟᱹᱱᱩᱜ
ᱦᱮᱸ ᱦᱮᱸ ᱦᱮᱸ ᱴᱷᱤᱠᱼᱼ
ᱦᱩᱸ ᱦᱮᱸ
ᱛᱟᱦᱚᱞᱮ ᱟᱯᱮ ᱥᱮᱫ ᱫᱚ ᱥᱟᱨᱡᱚᱢ ᱫᱟᱨᱮ ᱠᱚ ᱢᱮᱱᱟᱜᱼᱟ ᱥᱟᱨᱡᱚᱢᱼᱼ ᱠᱚᱫᱚ ᱪᱮᱫ ᱨᱮᱠᱚ ᱞᱟᱜᱟᱣᱟ ᱢᱟᱱᱮ ᱚᱱᱟ ᱠᱚᱫᱚ?
ᱪᱮᱫ ᱥᱟᱨᱡᱚᱢ ᱡᱚ ᱥᱮᱼᱼ ᱫᱟᱨᱮ ᱫᱚ ᱢᱟᱱᱮᱼᱼ ᱠᱟᱴ ᱟᱠᱚ ᱟᱨ ᱪᱮᱫ ᱠᱚ ᱞᱟᱹᱭᱟ ᱢᱟᱱᱮ ᱡᱷᱚᱛᱚ ᱨᱮᱜᱮ ᱢᱚᱴᱟ ᱟᱜ ᱫᱚ ᱪᱤᱨᱟ ᱠᱟᱛᱮᱫ ᱥᱤᱞᱯᱤᱧ ᱠᱚᱦᱚᱸ ᱜᱟᱱᱚᱜ ᱜᱮᱭᱟ᱾
ᱦᱮᱸ ᱥᱟᱨᱡᱚᱢ ᱫᱚ ᱡᱚᱜ ᱜᱮᱭᱟ ᱚᱱᱟ᱾
ᱦᱚᱢ ᱡᱚᱜᱼᱟ ᱚᱱᱟ ᱡᱚᱼᱼ ᱮᱫ ᱫᱚ ᱢᱟᱱᱮᱼᱼ
ᱛᱟᱦᱚᱞᱮ ᱚᱱᱟ ᱡᱚ ᱫᱚᱠᱚᱼᱼ
ᱟᱠᱠᱷᱨᱤᱧ ᱟᱠᱚ ᱡᱚᱢ ᱜᱮᱭᱟᱠᱚ ᱚᱱᱟ ᱡᱚᱠᱷᱚᱱᱼᱼ ᱢᱟᱱᱮ ᱞᱟᱡ ᱠᱚ ᱵᱟᱹᱲᱤᱡᱚᱜᱼᱟ ᱥᱮ ᱵᱟᱹᱲᱤᱡ ᱞᱮᱱᱠᱷᱟᱱ ᱢᱟᱱᱮᱼᱼ ᱯᱟᱛᱞᱟ ᱯᱟᱭ ᱢᱟᱱᱮ ᱦᱳᱭ ᱞᱮᱱᱠᱷᱟᱱ ᱯᱟᱛᱞᱟ ᱯᱟᱭᱠᱷᱟᱱᱟ ᱠᱚ ᱢᱟᱱᱮ ᱚᱱᱟᱼᱼ ᱡᱚᱢ ᱞᱮᱠᱷᱟᱱ ᱫᱚ ᱱᱟᱯᱟᱭ ᱟᱨᱠᱤ ᱢᱟᱱᱮ ᱨᱟᱱᱼᱼ ᱨᱟᱢ ᱞᱮᱠᱟ ᱜᱮᱭ ᱠᱟᱹᱢᱤᱭᱟᱭ ᱥᱟᱨᱡᱚᱢ ᱡᱚ ᱦᱚᱸᱼᱼ
ᱛᱟᱦᱞᱮ ᱨᱟᱱ ᱞᱮᱠᱟᱜᱮ ᱚᱱᱟ ᱫᱚ ᱱᱟᱜ ᱮ ᱠᱟᱹᱢᱤ ᱜᱮᱭᱟ᱾
ᱦᱮᱸ
ᱦᱩᱸ ᱦᱩᱸ
ᱟᱫᱚ ᱦᱟᱞᱟᱝ ᱠᱟᱛᱮ ᱟᱠᱷᱨᱤᱧ ᱦᱩᱭᱩᱜᱼᱟ ᱟᱠᱷᱨᱤᱧ ᱜᱮᱭᱟ᱾ ᱚᱣᱟᱛᱮ ᱟᱞᱮ ᱟᱞᱮ ᱦᱚᱸᱞᱮ ᱦᱟᱞᱟᱝ ᱞᱮᱫᱟ ᱜᱮᱭᱟ ᱛᱟᱯᱚᱨᱮᱫᱚ ᱫᱟᱹᱞ ᱠᱟᱛᱮᱫ ᱟᱠᱷᱨᱤᱧ ᱦᱩᱭᱱᱟ ᱢᱟᱱᱮᱼᱼ ᱤᱭᱟᱹ ᱠᱚ ᱛᱟᱦᱮ ᱪᱮᱫ ᱤᱭᱟᱹᱛᱮ ᱚᱱᱟᱼᱼ ᱡᱚ ᱪᱮᱛᱟᱱ ᱨᱮ ᱢᱟᱱᱮ ᱡᱚᱵᱲᱟ ᱠᱚ ᱛᱟᱦᱮᱱᱟ ᱚᱱᱟ ᱠᱚ ᱪᱟᱬᱟᱣ ᱦᱩᱭᱩᱜᱼᱟ
ᱦᱮᱸ ᱦᱮᱸ
ᱦᱚᱸ ᱦᱩᱭᱩᱜᱼᱟ
ᱦᱩᱸ
ᱦᱮᱸ
ᱢᱮᱱ ᱞᱮᱫ ᱡᱚ ᱵᱮᱱ ᱧᱮᱞ ᱟᱠᱟᱫᱼᱟ ᱥᱮ ᱵᱟᱝ ᱛᱟᱦᱚᱞᱮ ᱡᱚᱢ ᱵᱟᱲᱟ ᱠᱟᱜ ᱟᱵᱮᱱ ᱥᱮ ᱵᱟᱝ ᱢᱮᱱ ᱞᱮᱫ
ᱪᱮᱫ
ᱢᱮᱞᱮᱡ
ᱚ ᱢᱮᱞᱮᱡ ᱵᱤᱞᱤ ᱚ ᱦᱟᱸᱜ ᱵᱟᱹᱞᱤᱧ ᱡᱚᱢ ᱠᱟᱜ ᱚᱱᱟ ᱫᱚᱼᱼ
ᱚᱱᱟ ᱠᱚ ᱫᱚ ᱦᱟᱸᱜ ᱡᱚᱛᱚᱜ ᱜᱮ ᱵᱤᱨ ᱨᱮ ᱜᱮ ᱧᱟᱢᱚᱜ ᱟ ᱛᱚ
ᱚ ᱵᱤᱨ ᱨᱮ ᱜᱮᱼᱼ ᱟᱞᱮ ᱥᱮᱫ ᱫᱚ ᱢᱮᱱᱟᱜᱼᱟ ᱚᱱᱟ ᱫᱟᱨᱮ ᱠᱚ ᱫᱚ ᱡᱚᱢ ᱵᱟᱲᱟ ᱦᱚᱸ ᱦᱩᱭ ᱟᱠᱟᱱᱟ
ᱟᱞᱮ ᱟᱹᱛᱩ ᱫᱚ ᱱᱟᱜ ᱚᱱᱟ ᱫᱟᱨᱮ ᱠᱚ ᱦᱚᱸ ᱵᱟᱝ ᱧᱮᱞ ᱦᱩᱭ ᱠᱟᱱᱟ ᱟᱨ ᱡᱚ ᱠᱚᱦᱚᱸ ᱱᱟᱜ ᱵᱟᱝ ᱡᱚᱢ ᱦᱩᱭ ᱟᱠᱟᱱᱟ ᱪᱮᱫᱠᱟ ᱥᱤᱵᱤᱞᱟ ᱥᱮ ᱠᱟᱥᱟ ᱥᱮ ᱡᱚᱡᱚᱣᱟᱜ ᱱᱟᱦᱟᱜ ᱚᱱᱟ ᱠᱚ ᱫᱚ ᱵᱟᱝᱼᱼ ᱴᱮᱥ ᱦᱩᱭ ᱟᱠᱟᱱᱟ ᱪᱮᱫ ᱠᱟ ᱵᱩᱡᱷᱟᱹᱜᱼᱟ
ᱥᱤᱵᱤᱞ ᱜᱮᱭᱟ ᱢᱟᱱᱮ ᱦᱮᱲᱮᱢ ᱜᱮ ᱵᱩᱡᱷᱟᱹᱜᱼᱟ ᱢᱟᱱᱮ ᱪᱮᱫ ᱠᱚ ᱞᱟᱹᱭᱟ ᱦᱟᱹᱨᱭᱟᱹᱲ ᱜᱮ ᱧᱮᱞᱚᱜᱼᱟ ᱢᱟᱱᱮ ᱠᱩᱪᱤ ᱨᱮᱫᱚ ᱦᱟᱸᱜ ᱠᱷᱟᱱ ᱟᱫᱚ ᱵᱤᱞᱤ ᱠᱟᱛᱮᱜ ᱫᱚ ᱦᱟᱸᱜ ᱦᱮᱸᱫᱮ ᱜᱮ ᱧᱮᱞᱚᱜᱼᱟ ᱦᱮᱸᱫᱮ ᱟᱨᱟᱜ ᱚᱠᱟ ᱠᱚ ᱫᱚ ᱟᱨᱟᱜ ᱧᱮᱞᱚᱜᱼᱟ ᱦᱳᱭ
ᱟᱪᱪᱷᱟ ᱟᱪᱪᱷᱟ
ᱦᱩᱸ ᱵᱷᱟᱹᱜᱤ ᱜᱮ ᱵᱩᱡᱟᱜᱼᱟ ᱢᱟᱱᱮ ᱟᱞᱮ ᱱᱚᱣᱟ ᱵᱟᱡᱟᱨ ᱠᱚᱨᱮ ᱫᱚᱠᱚ ᱟᱹᱠᱷᱨᱤᱧ ᱜᱮᱭᱟ ᱚᱱᱟ ᱠᱚ ᱟᱯᱮ ᱚᱱᱛᱮ ᱨᱮᱫᱚ ᱢᱟᱱᱮ ᱫᱟᱨᱮ ᱠᱚ ᱡᱟᱹᱱᱤᱡ ᱵᱟᱹᱱᱩᱜ ᱟᱛᱚ ᱟᱫᱚ ᱚᱱᱟ ᱛᱮ ᱟᱠᱷᱨᱤᱧ ᱦᱚᱸ ᱵᱟᱠᱚ ᱤᱫᱤᱭᱟ ᱵᱟᱠᱷᱟᱡ ᱫᱚ ᱟᱞᱮ ᱱᱚᱣᱟ ᱵᱟᱡᱟᱨᱼᱼ ᱠᱚᱨᱮ ᱫᱚ ᱢᱟᱱᱮᱼᱼ
ᱵᱟᱲᱟᱭ ᱜᱮᱭᱟ
ᱦᱮᱸ ᱢᱟᱱᱮ ᱛᱤᱨᱤᱞ ᱵᱤᱞᱤᱜ ᱥᱚᱢᱚᱭ ᱦᱚᱸ ᱛᱤᱨᱤᱞ ᱠᱚ ᱤᱫᱤᱭᱟ ᱛᱟᱨᱚᱵᱼᱼ ᱱᱚᱣᱟ ᱤᱭᱟᱹ ᱠᱚᱼᱼ ᱢᱮᱞᱮᱡ ᱠᱚ ᱥᱚᱥᱟ ᱠᱚ ᱦᱚᱸ ᱠᱚ ᱤᱫᱤ ᱜᱮᱭᱟ ᱢᱟᱱᱮ ᱡᱚᱛᱚ ᱜᱮ
ᱚ ᱟᱪᱪᱷᱟ ᱟᱪᱪᱷᱟ ᱟᱫᱚ ᱟᱞᱮ ᱴᱷᱮᱱ ᱫᱚ ᱱᱟᱜ ᱩᱱᱟᱹᱜ ᱫᱚ ᱱᱟᱦᱟᱜ ᱡᱟᱹᱱᱤᱡ ᱵᱟᱠᱚ ᱧᱮᱞ ᱵᱟᱲᱟ ᱟᱠᱟᱫᱼᱟ ᱛᱚ ᱦᱟᱸᱜ ᱚᱱᱟ ᱠᱷᱟᱹᱛᱤᱨ ᱟᱫᱚ ᱵᱟᱡᱟᱨ ᱠᱚᱨᱮ ᱦᱚᱸ ᱱᱟᱜ ᱵᱟᱠᱚ ᱟᱹᱠᱷᱨᱤᱧᱟ ᱩᱱᱟᱹᱜ ᱫᱚ ᱚᱱᱟ ᱠᱚᱫᱚ ᱦᱟᱸᱜ
ᱦᱮᱸ ᱦᱮᱸ ᱦᱮᱸ
ᱟᱫᱚ ᱟᱸᱡᱚᱢ ᱵᱟᱲᱟ ᱦᱩᱭ ᱠᱟᱱᱟ ᱛᱤᱨᱤᱞ ᱠᱚ ᱤᱭᱟᱹ ᱠᱚ ᱟᱫᱚ ᱱᱤᱡᱮ ᱫᱚ ᱟᱸᱡᱚᱢ ᱜᱮ ᱥᱩᱫᱩ ᱥᱩ ᱡᱚᱢ ᱦᱚᱸ ᱵᱟᱝᱟ ᱥᱮᱼᱼ ᱫᱟᱨᱮ ᱠᱚ ᱵᱟᱝ ᱧᱮᱞ ᱦᱩᱭ ᱠᱚᱜᱼᱟ ᱚᱱᱟ ᱫᱚ ᱱᱟᱹᱲᱤᱜᱼᱟ ᱥᱮ ᱫᱟᱨᱮᱜᱼᱟ ᱥᱮ ᱪᱮᱫ ᱞᱮᱠᱟ ᱚᱱᱟᱼᱼ ᱟ ᱧᱮᱞ ᱠᱚ ᱫᱚ ᱦᱟᱸᱜ ᱵᱟᱝ ᱦᱩᱭ ᱠᱟᱱᱟ ᱟᱫᱚ ᱟᱹᱵᱤᱱ ᱵᱤᱱ ᱞᱟᱹᱭ ᱠᱮᱜᱼᱟ ᱡᱚᱠᱷᱚᱱ ᱚᱱᱟ ᱠᱚᱫᱚ ᱦᱟᱸᱜ ᱫᱟᱨᱮᱜᱼᱟ ᱥᱤᱵᱤᱞ ᱜᱮᱭᱟ ᱡᱚ ᱠᱚᱫᱚ ᱦᱟᱸᱜ ᱚᱱᱟ ᱛᱮ
ᱟᱪᱪᱷᱟ ᱟᱪᱪᱷᱟ
ᱦᱩᱸ ᱛᱟᱯᱚᱨᱮ ᱱᱤᱢ ᱫᱟᱨᱮ ᱠᱚ ᱫᱚ ᱵᱚᱱ ᱧᱮᱞ ᱟᱠᱟᱫ ᱥᱮ ᱵᱟᱝ ᱱᱤᱢ ᱱᱤᱢ ᱡᱚ ᱦᱚᱸᱠᱚ ᱜᱮᱭᱟ
ᱚᱻ